ᱦᱮᱞᱳ
ᱦᱮᱸ ᱦᱮᱞᱳ ᱟᱸᱡᱚᱢᱚᱜ ᱠᱟᱱᱟ?
ᱦᱳᱭ ᱟᱸᱡᱚᱢᱚᱜ ᱠᱟᱱᱟ ᱡᱚᱦᱟᱨ ᱜᱤ
ᱡᱚᱦᱟᱨ ᱜᱮ ᱡᱚᱦᱟᱨ ᱜᱮ᱾
ᱠᱟᱹᱞᱤ ᱠᱞᱤᱭᱟᱨ ᱟᱸᱡᱚᱢᱚᱜ ᱠᱟᱱᱟ ᱟ. ᱞᱤᱧᱟᱜ?
ᱦᱮᱸ ᱟᱸᱡᱚᱢᱚᱜ ᱠᱟᱱᱟ ᱞᱟᱹᱭ ᱵᱤᱱ
ᱵᱮᱥ ᱵᱟᱲᱟ ᱜᱮᱭᱟᱯᱮ
ᱦᱮᱸ ᱵᱮᱥ ᱵᱟᱲᱚᱜ ᱜᱮ ᱱᱤᱛ ᱦᱟᱹᱵᱤᱡ ᱫᱚ
ᱦᱳᱭ ᱟᱨ ᱛᱚᱵᱮ ᱪᱮᱫ ᱠᱚᱵᱮᱱ ᱪᱤᱠᱟᱭᱮᱫ ᱠᱟᱱᱟ ᱦᱳᱭ ᱟᱞᱮ ᱠᱚᱦᱚᱸ ᱵᱮᱥ ᱵᱟᱲᱟ ᱜᱮ ᱱᱤᱛᱳᱜ ᱫᱚ ᱡᱚᱛᱚ ᱜᱮ
ᱦᱩ ᱟᱨ ᱪᱤᱠᱟᱹ ᱫᱚ ᱱᱤᱛ ᱫᱚ ᱦᱟᱸᱜ ᱪᱤᱠᱟᱹ ᱦᱚᱸ ᱵᱟᱝᱜᱮ ᱚᱲᱟᱜ ᱠᱚᱨᱮ ᱜᱮ ᱫᱩᱲᱩᱵ ᱵᱟᱲᱟ ᱦᱩᱭ ᱟᱠᱟᱱᱟ ᱟᱫᱚ ᱦᱟᱸᱜ ᱚᱲᱟᱜ ᱦᱚᱲ ᱠᱚᱫᱚ ᱦᱟᱸᱜ ᱠᱟᱹᱢᱤ ᱠᱚᱥᱮᱱ ᱠᱚ ᱪᱟᱞᱟᱣ ᱟᱠᱟᱱᱟ ᱟᱨ ᱱᱤᱡᱮ ᱠᱚᱫᱚ ᱦᱟᱸᱜ ᱚᱲᱟᱜ ᱠᱚᱨᱮ ᱜᱤ
ᱦᱳᱭ ᱵᱟᱥᱠᱮᱭᱟᱜ ᱠᱚᱫᱚ ᱦᱩᱭᱳ ᱵᱟᱲᱟᱭᱱᱟ ᱵᱟᱥᱠᱮᱭᱟᱜ ᱠᱚᱫᱚᱯᱮ ᱡᱚᱢ ᱵᱟᱲᱟ ᱠᱮᱜᱼᱟ?
ᱦᱮᱸ ᱦᱩᱭ ᱵᱟᱲᱟ ᱟᱠᱟᱱ ᱜᱮᱭᱟ ᱟᱯᱮ ᱠᱚᱫᱚ ᱛᱟᱦᱚᱞᱮ ᱦ
ᱦᱳᱭ ᱟᱞᱮ ᱠᱚᱦᱚᱸ ᱚᱱᱠᱟ ᱜᱮ ᱱᱚᱜᱼᱚᱭ ᱵᱟᱥᱠᱮᱭᱟᱜ ᱡᱚᱢ ᱵᱟᱲᱟ ᱠᱟᱛᱮ ᱱᱚᱜᱼᱚᱭ ᱫᱩᱲᱩᱵ ᱵᱟᱲᱟ ᱦᱩᱭ ᱟᱠᱟᱱᱟ ᱟᱨ ᱮᱯ ᱨᱮᱜᱮ ᱱᱟᱷᱟᱜ ᱠᱟᱹᱴᱤᱡ ᱚᱠᱛᱚ ᱵᱚᱱ ᱮᱢᱟᱣᱟᱜ ᱠᱟᱱᱟ ᱟᱨ ᱱᱤᱛᱳᱜ ᱫᱚ ᱱᱚᱜᱼᱚᱭ ᱠᱟᱹᱢᱤ ᱠᱚ ᱮᱛᱚᱦᱚᱵ ᱠᱟᱱ ᱛᱟᱵᱚᱱᱟ ᱥᱮ ᱠᱷᱮᱛ ᱠᱟᱹᱢᱤ ᱠᱚ ᱠᱚ ᱟᱫᱚ ᱡᱚᱢ ᱵᱟᱲᱟ ᱠᱟᱛᱮ ᱚᱱᱮ ᱟᱵᱮᱱ ᱵᱮᱱ ᱞᱟᱹᱭ ᱠᱮᱫ ᱞᱮᱠᱟᱜᱤ ᱚᱲᱟᱜ ᱦᱚᱲ ᱠᱚᱫᱚ ᱱᱟᱦᱟᱜ ᱠᱷᱮᱛ ᱠᱟᱹᱢᱤ ᱠᱚᱠᱚ ᱪᱟᱞᱟᱣ ᱠᱟᱱᱟ ᱦᱳᱭ ᱟᱨ ᱟᱵ ᱚᱲᱟᱜ ᱨᱮᱱᱟᱜ ᱠᱟᱹᱢᱤ ᱥᱟᱶ ᱥᱟᱶᱟᱛᱮ ᱚᱞᱚᱜ ᱯᱟᱲᱦᱟᱜ ᱠᱚ ᱦᱩᱭ ᱵᱟᱲᱟᱜ ᱠᱟᱱᱟ ᱟᱫᱚ ᱠᱷᱮᱛ ᱠᱚ ᱠᱟ. ᱢᱤ ᱫᱚ ᱱᱟᱦᱟᱜ ᱦᱩᱭᱩᱜ ᱜᱮᱭᱟ ᱟᱫᱚ ᱱᱤᱛᱚᱜ ᱫᱚ ᱚᱲᱟᱜ ᱨᱮᱜᱮ ᱛᱟᱦᱮᱸ ᱵᱟᱲᱟ ᱦᱳᱭᱟᱠᱟᱱᱟ
ᱦᱩᱸ ᱦᱮᱸ ᱛᱟᱦᱚᱞᱮ ᱚᱞᱚᱜ ᱯᱟᱲᱦᱟᱣ ᱠᱚᱫᱚ ᱛᱤᱱᱟᱹᱜ ᱦᱟᱹᱵᱤᱡ ᱥᱮᱴᱮᱨ ᱠᱟᱱᱟ ᱦᱟᱸᱜ
ᱦᱳᱭ ᱚᱞᱚᱜ ᱯᱟᱲᱦᱟᱜ ᱠᱚᱫᱚ ᱱᱟᱦᱜ ᱱᱤᱛᱚᱜ ᱫᱚ ᱠᱚᱢᱯᱞᱤᱴ ᱠᱚ ᱦᱩᱭ ᱠᱟᱱᱟ ᱦᱟᱸᱜ ᱟᱫᱚ ᱱᱤᱛᱚᱜᱜ ᱫᱚ ᱪᱟᱹᱠᱨᱤ ᱠᱚᱨᱮᱱᱟᱝ ᱜᱮ ᱱᱟᱦᱟᱜ ᱵᱚᱱ ᱯᱷᱨᱚᱢ ᱠᱚᱵᱚᱱ ᱯᱷᱤᱞᱟᱯᱮᱫ ᱠᱟᱱᱟ ᱢᱟᱲᱟᱝ ᱥᱮᱱ ᱦᱳᱭ
ᱦᱮᱸ ᱦᱮᱸ ᱚᱱᱟ ᱦᱚᱸ ᱱᱟᱯᱟᱭ ᱠᱟᱛᱷᱟ ᱜᱮ ᱢᱟᱲᱟᱝ ᱥᱮᱫ ᱧᱮᱞ ᱦᱚᱸ ᱞᱟᱹᱠᱛᱤ ᱠᱟᱱᱟ
ᱞᱟᱹᱠᱛᱤ ᱠᱟᱱᱟ ᱦᱳᱭ ᱟᱫᱚ ᱢᱤᱫᱴᱮᱱ ᱴᱚ ᱯᱤᱠ ᱱᱤᱭᱟᱹ ᱡᱩᱫᱤ ᱞᱟᱝ ᱨᱚᱯᱚᱲᱟ ᱮᱱᱠᱷᱟᱱ ᱦᱟᱸᱜ ᱥᱚᱢᱚᱭ ᱠᱚᱦᱚᱸ ᱦᱩᱭ ᱜᱚᱫᱚᱜ ᱛᱟᱞᱟᱝᱼᱟ ᱟᱨ ᱵᱷᱟᱹᱜᱮ ᱦᱚᱸ ᱵᱩᱡᱷᱟᱹᱜᱼᱟ ᱦᱳᱭᱥᱮ
ᱦᱮᱸ ᱦᱮᱸ ᱡᱟᱦᱟᱸ ᱵᱟᱝ ᱵᱟᱰᱟᱭᱟ ᱚᱱᱟᱦᱳᱭ ᱤᱧ ᱵᱟᱰᱟᱭ ᱫᱟᱲᱮᱭᱟᱜ ᱠᱮ ᱥᱮ ᱱᱟ ᱟᱢ ᱵᱟᱢ ᱵᱟᱰᱟᱭᱟ ᱚᱱᱟ ᱟᱢ ᱦᱚᱢ ᱵᱟᱰᱟᱭ ᱫᱟᱲᱮᱭᱟᱜ ᱠᱮ
ᱦᱳᱭ
ᱦᱮᱸ
ᱟᱫᱚ ᱚᱱᱠᱟ ᱪᱮᱫ ᱴᱚᱯᱤᱠ ᱨᱮ ᱤᱱᱴᱟᱨᱮᱥᱴᱮᱰ ᱢᱮᱱᱟᱜ ᱵᱤᱱᱟ
ᱵᱟᱝᱠᱷᱟᱱ ᱵᱮᱱ ᱞᱟᱹᱭ ᱥᱚᱫᱚᱨ ᱫᱟᱲᱮᱭᱟᱜᱼᱟ ᱟᱹᱞᱤᱧ ᱫᱚ ᱥᱟᱱᱟᱢᱟᱜ ᱞᱮᱠᱟᱜᱮ ᱤᱱᱴᱟᱨᱮᱥᱴᱮᱰ ᱢᱮᱱᱟᱜ ᱞᱤᱧᱟ
ᱟᱫᱚ ᱚᱱᱠᱟᱜᱮ ᱟᱵᱤᱱ ᱜᱮ ᱞᱟᱹᱭ ᱵᱤᱱ ᱢᱟ ᱚᱠᱟ ᱵᱟᱨᱮᱛᱮ ᱨᱚᱯᱚᱲ ᱦᱩᱭᱩᱜᱼᱟ
ᱦᱳᱭ ᱛᱚᱵᱮ ᱠᱷᱟᱱ ᱫᱚ ᱟᱢ ᱞᱟᱹᱭᱮᱫ ᱟᱹᱞᱤᱧ ᱯᱚᱨᱚᱵᱽ ᱦᱩᱭᱱᱟ ᱭᱟ ᱥᱚᱢᱟᱡ ᱡᱟᱦᱟᱸᱴᱟᱜ ᱜᱮ ᱟᱵᱤᱱ ᱵᱤᱱ ᱞᱟᱹᱭᱟ
ᱯᱚᱨᱚᱵᱽ ᱠᱚᱨᱮᱱᱟᱜ
ᱦᱳᱭ ᱯᱚᱨᱚᱵᱽ ᱠᱚᱨᱮᱱᱟᱜ ᱥᱮ ᱟᱵᱚᱣᱟᱜ ᱥᱚᱢᱟᱡᱽ ᱵᱟᱨᱮᱛᱮ ᱡᱟᱦᱟᱸᱴᱟᱜ ᱜᱮᱵᱮᱱ ᱞᱟᱹᱭᱟ
ᱡᱟᱦᱟᱸ ᱱᱤᱛ ᱫᱚ ᱟᱵᱚᱣᱟᱜ ᱪᱮᱫ ᱵᱟᱦᱟ ᱥᱚᱷᱚᱨᱟᱭ ᱥᱟᱠᱨᱟᱛ ᱠᱟᱨᱟᱢ ᱵᱤᱱᱛᱤ ᱵᱟᱠᱷᱮᱬ ᱚᱱᱟ ᱠᱚᱨᱮᱱᱟᱜ ᱜᱮᱛᱚ ᱢᱮᱱᱟᱜ ᱛᱟᱵᱚᱱᱟ ᱯᱚᱨᱚᱵᱽ ᱠᱚᱢᱟ ᱟᱵᱚᱣᱟᱜ ᱢᱟ
ᱦᱳᱭ ᱛᱚ ᱚᱱᱛᱮ ᱪᱮᱫ ᱞᱮᱠᱟ ᱦᱳᱭᱳᱜᱼᱟ ᱟᱯᱮᱥᱱ ᱚᱱᱟ ᱠᱟᱹᱴᱤᱡ ᱵᱮᱱ ᱞᱟᱹᱭᱟ
ᱱᱚᱛᱮ ᱦᱚᱸ ᱠᱟᱡᱟᱠ ᱜᱮ ᱦᱳᱭᱳᱜ ᱜᱮᱭᱟ ᱡᱮᱢᱚᱱ ᱯᱟᱛᱟ ᱮᱱᱮᱡ ᱠᱚᱫᱚ ᱵᱮᱱ ᱟᱸᱡᱚᱢ ᱵᱟᱲᱟ ᱠᱟᱫᱟ ᱛᱚ
ᱦᱳᱭ ᱟᱸᱡᱚᱢ ᱜᱮ
ᱦᱮᱸ ᱚᱱᱟ ᱯᱟᱛᱟ ᱠᱚᱜᱮ ᱦᱟᱸᱜ ᱱᱚᱛᱮ ᱫᱚ ᱦᱟᱸᱜ ᱫᱚᱢᱮ ᱜᱮ ᱦᱩᱭᱩᱜ ᱜᱮᱭᱟ ᱦᱟᱸᱜ ᱟᱫᱚ ᱱᱤᱛ ᱱᱤᱛ ᱥᱚᱢᱚᱭ ᱞᱮᱠᱟ ᱛᱮᱦᱚᱸ ᱱᱤᱛᱚᱜ ᱫᱚ ᱯᱟᱛᱟ ᱫᱚ ᱵᱟᱹᱱᱩᱜᱼᱟ ᱱᱤᱛᱚᱜ ᱫᱚ ᱪᱟᱥᱮᱨ ᱫᱤᱱ ᱦᱮᱡ ᱮᱱᱟ ᱛᱚ ᱛᱟᱦᱮ ᱵᱟᱹᱫ ᱵᱟᱹᱭᱦᱟᱹᱲ ᱦᱩᱲᱩ ᱠᱚ ᱨᱚᱦᱚᱭᱚᱜᱼᱟ ᱥᱤᱜᱼᱟ
ᱟᱪᱪᱷᱟ ᱯᱟᱛᱟ ᱫᱚ ᱚᱱᱟ ᱯᱟᱛᱟ ᱜᱮᱵᱤᱱ ᱞᱟᱹᱭᱮ ᱟᱥᱮ ᱡᱟᱦᱟᱸ ᱠᱚ ᱢᱮᱛᱟᱜᱼᱟ ᱪᱟᱹᱛ ᱵᱟᱹᱭᱥᱟᱹᱠ ᱵᱚᱸᱜᱟ ᱡᱟᱦᱟᱸ ᱦᱩᱭᱩᱜᱼᱟ
ᱦᱳᱭ ᱦᱳᱭ ᱦᱳᱭ
ᱦᱳᱭ ᱮᱱᱠᱷᱟᱱ ᱪᱮᱫ ᱠᱚ ᱯᱟᱛᱟ ᱦᱩᱭᱩᱜ ᱛᱟᱦᱮᱱᱟ ᱟᱯᱮ ᱥᱮᱱ ᱚᱱᱠᱟ
ᱱᱚᱛᱮ ᱫᱚ ᱚᱱᱮ ᱴᱩᱥᱩ ᱢᱮᱞᱟ ᱥᱚᱢᱚᱭ ᱴᱩᱥᱩ ᱯᱟᱛᱟ ᱠᱚ ᱛᱟᱯᱚᱨ ᱟᱛᱳ ᱰᱤᱦᱟᱹ ᱛᱚ ᱦᱳᱭᱳᱜ ᱜᱮᱭᱟ ᱡᱮᱢᱚᱱ ᱢᱤᱫ ᱞᱮᱠᱟᱱ ᱜᱟᱭᱟᱱ ᱠᱚᱠᱚ ᱫᱚᱦᱚᱭ ᱜᱮᱭᱟ ᱪᱷᱳᱴᱳ ᱠᱷᱟᱴᱳ ᱢᱤᱫ ᱠᱤᱛᱟᱹ ᱜᱟᱭᱟᱱ ᱠᱚ ᱚᱱᱟ ᱥᱟᱶᱛᱮ ᱚᱱᱟ ᱯᱟᱛᱟ ᱮᱱᱮᱡ ᱠᱚᱦᱚᱸ ᱛᱟᱦᱮᱱᱟ ᱟᱭᱢᱟ ᱞᱮᱠᱟᱱᱟᱜ ᱰᱟᱱᱴᱟ ᱞᱩᱜᱦᱽᱲᱤ ᱚᱱᱠᱟ ᱠᱚᱢᱯᱤᱴᱤᱥᱚᱱ ᱵᱮᱥᱤ ᱛᱟᱦᱮᱱᱟ
ᱦᱳᱭ ᱦᱳᱭ
ᱦᱮᱸ ᱠᱤᱪᱷᱩ ᱫᱚ ᱱᱮᱶᱛᱟ ᱟᱹᱜᱩ ᱟᱠᱚ ᱡᱮ ᱵᱟᱝ ᱱᱚᱰᱮ ᱨᱮᱱ ᱱᱚᱝᱠᱟ ᱯᱟᱛᱟ ᱮᱱᱮᱡ ᱠᱚ ᱚᱸᱰᱮ ᱨᱮᱱ ᱱᱚᱝᱠᱟ ᱞᱩᱦᱤᱨᱤ ᱮᱱᱮᱡ ᱠᱚ
ᱦᱳᱭ ᱦᱳᱭ
ᱟᱹᱰᱤ ᱵᱮᱥ ᱵᱤᱱ ᱞᱟᱹᱭ ᱠᱮᱜᱼᱟ ᱟᱫᱚ ᱱᱟᱦᱟᱜ ᱟᱞᱮᱥᱮᱱ ᱫᱚ ᱦᱟᱸᱜ ᱯᱟᱛᱟ ᱠᱚᱫᱚ ᱚᱱᱠᱟ ᱵᱟᱭ ᱦᱩᱭᱩᱜᱼᱟ ᱦᱮᱸ ᱦᱩᱭᱩᱜ ᱜᱮᱭᱟ ᱮᱱ ᱠᱷᱟᱱ ᱡᱟᱦᱟᱸ ᱠᱚ ᱢᱮᱛᱟᱜ ᱠᱟᱱᱟ ᱚᱱᱟ ᱪᱷᱟᱹᱛᱤᱠ ᱡᱟᱹᱛ ᱠᱚᱦᱚᱸ ᱠᱚ ᱯᱩᱡᱟᱹᱭ ᱜᱮᱭᱟ ᱟᱨ ᱟᱵᱚ ᱡᱟᱹᱛ ᱦᱚᱸ ᱡᱟᱦᱟᱸᱭ ᱠᱚᱢᱟ ᱥᱟᱱᱛᱟᱲ ᱦᱚᱲ ᱦᱚᱸᱠᱚ ᱯᱩᱡᱟᱹᱭᱮ ᱠᱟᱱ ᱜᱮᱭᱟ ᱡᱮᱢᱚᱱ ᱠᱚ ᱢᱮᱛᱟᱜᱼᱟ ᱫᱮᱣᱞᱤ ᱯᱟᱛᱟ ᱟᱨ ᱚᱱᱮ ᱵᱤᱱ ᱞᱟᱹᱭ ᱠᱮᱜᱼᱟ ᱚᱱᱟ ᱯᱟᱛᱟ ᱥᱟᱶ ᱥᱟᱶᱛᱮ ᱱᱟᱭᱤᱴ ᱯᱨᱳᱜᱨᱟᱢ ᱥᱮ ᱧᱮᱧᱮᱞ ᱠᱚᱠᱚ ᱦᱩᱭ ᱚᱪᱚᱭᱮᱜ ᱠᱟᱱᱟ ᱚᱱᱠᱟᱱᱟᱜ ᱯᱟᱛᱟ ᱦᱩᱭᱩᱜᱼᱟ ᱟᱨ ᱚᱱᱠᱟ ᱞᱟᱹᱴᱩ ᱯᱟᱛᱟ ᱫᱚ ᱱᱟᱦᱟᱜ ᱵᱟᱹᱱᱩᱜ ᱛᱟᱵᱚᱱᱟ ᱱᱚᱛᱮ ᱫᱚ ᱟᱨ ᱦᱳᱭ ᱡᱮᱢᱚᱱ ᱞᱤᱧ ᱞᱟᱹᱭᱟ ᱡᱩᱫᱤ ᱟᱵᱚᱣᱟᱜ ᱯᱚᱨᱚᱵᱽ ᱛᱚ ᱮᱱ ᱠᱷᱟᱱ ᱵᱟᱦᱟ ᱥᱚᱦᱚᱨᱟᱭ ᱠᱟᱨᱟᱢ ᱟᱨ ᱡᱟᱦᱟᱸ ᱢᱟᱜ ᱢᱚᱬᱮ ᱵᱮᱱ ᱞᱟᱹᱭ ᱠᱮᱜᱼᱟ
ᱚᱱᱠᱟ ᱜᱮ ᱟᱫᱚ ᱱᱚᱛᱮᱱᱟᱜ ᱞᱤᱧ ᱞᱟᱹᱭᱟ ᱵᱤᱱᱟ ᱥᱮ ᱟᱵᱤᱱ ᱵᱤᱱ ᱞᱟᱹᱭ ᱞᱟᱦᱟᱭᱟ ᱠᱤ ᱪᱮᱫ ᱞᱮᱠᱟ ᱦᱩᱭᱩᱜᱼᱟ
ᱩᱸ ᱢᱟᱲᱟᱝ ᱟᱹᱵᱤᱱ ᱴᱷᱮᱱ ᱠᱷᱚᱡ ᱜᱮᱞᱤᱧ ᱟᱸᱡᱚᱢ ᱞᱮᱜᱮ
ᱦᱳᱭ ᱡᱮᱢᱚᱱ ᱞᱤᱧ ᱞᱟᱹᱭᱟ ᱟᱵᱚᱣᱟᱜ ᱦᱟᱹᱛᱤ ᱞᱮᱠᱟᱱ ᱯᱚᱨᱚᱵᱽ ᱥᱚᱦᱚᱨᱟᱭ ᱵᱟᱵᱚᱛ ᱛᱮ ᱥᱚᱦᱚᱨᱟᱭ ᱵᱟᱠᱷᱨᱟ ᱛᱚ ᱮᱱ ᱠᱷᱟᱱ ᱥᱚᱦᱚᱰᱟᱭ ᱫᱚ ᱡᱚᱛᱚ ᱦᱚᱲ ᱵᱚᱱ ᱵᱟᱰᱟᱭ ᱜᱮᱭᱟ ᱢᱚᱬᱮ ᱥᱤᱧ ᱢᱚᱬᱮ ᱧᱤᱫᱟᱹ ᱨᱮᱱᱟᱜ ᱯᱚᱨᱚᱵᱽ ᱠᱟᱱ ᱛᱟᱵᱚᱱᱟ ᱦᱳᱭ ᱥᱮ
ᱦᱮᱸ ᱦᱮᱸ ᱮᱠᱫᱚᱢ
ᱦᱳᱭ ᱟᱫᱚ ᱚᱱᱟ ᱫᱚ ᱱᱟᱦᱟᱜ ᱥᱟᱱᱟᱢ ᱡᱟᱭᱜᱟ ᱨᱮᱫᱚ ᱢᱤᱫ ᱥᱟᱶᱛᱮ ᱫᱚ ᱵᱟᱝ ᱵᱚᱱ ᱥᱚᱦᱚᱨᱟᱭ ᱚᱜ ᱠᱟᱱᱟ ᱠᱟᱨᱚᱱ ᱥᱟᱱᱛᱟᱲ ᱦᱚᱲ ᱨᱮ ᱡᱟᱦᱟᱸ ᱵᱚᱱ ᱥᱚᱨᱦᱟᱭᱚᱜ ᱠᱟᱱᱟ ᱢᱤᱫ ᱱᱟᱠᱷᱟ ᱫᱚ ᱥᱚᱨᱦᱟᱭ ᱵᱚᱸᱜᱟ ᱨᱮᱜᱮ ᱵᱚᱱ ᱥᱚᱨᱦᱟᱭᱚᱜᱼᱟ ᱦᱳᱭ ᱥᱮ
ᱦᱮᱸ
ᱦᱳᱭ ᱟᱨ ᱟᱞᱮ ᱥᱮᱱ ᱫᱚ ᱱᱟᱦᱟᱜ ᱠᱩ ᱥᱚᱦᱚᱨᱟᱭ ᱚᱜᱼᱟ ᱱᱚᱛᱮ ᱫᱚ ᱟᱸᱢ ᱯᱩᱥ ᱵᱚᱸᱜᱟ ᱨᱮ
ᱯᱳᱥ ᱵᱚᱸᱜᱟ
ᱟᱫᱚ ᱦᱳᱭ ᱡᱟᱦᱟᱸ ᱤᱝᱨᱮᱡᱤ ᱛᱮᱫᱚ ᱯᱟᱲᱟᱜ ᱠᱟᱱᱟ ᱤᱝᱨᱮᱡᱤ ᱛᱮᱫᱚ ᱯᱟᱲᱟᱜ ᱠᱟᱱᱟ ᱱᱟᱦᱟᱜ ᱱᱚᱝᱠᱟ ᱡᱟᱱᱩᱣᱟᱨᱤ ᱛᱮ ᱡᱮᱢᱚᱱ ᱞᱤᱧ ᱞᱟᱹᱭᱟ ᱥᱟᱛ ᱠᱷᱚᱡ ᱮᱦᱚᱵᱚᱜᱼᱟ ᱡᱟᱦᱟᱸ ᱱᱮᱰᱟ ᱦᱤᱥᱟᱹᱵ ᱛᱮ ᱟᱫᱚ ᱵᱚᱞᱮ ᱥᱟᱛ ᱠᱷᱚᱡ ᱮᱦᱚᱵᱚᱜᱼᱟ ᱥᱟᱛ ᱠᱷᱚᱡ ᱦᱟᱸᱜ ᱱᱚ ᱡᱟᱱᱩᱣᱟᱨᱤ ᱦᱟᱹᱵᱤᱡ ᱫᱚ ᱦᱟᱸᱜ ᱵᱚᱱ ᱩᱢᱩᱜᱼᱟ
ᱦᱮᱸ
ᱦᱳᱭ ᱟᱫᱚ ᱡᱮᱢᱚᱱ ᱞᱤᱧ ᱞᱟᱹᱭᱟ ᱢᱚᱬᱮ ᱫᱤᱱ ᱨᱮᱱᱟᱜ ᱮᱱ ᱠᱷᱟᱱ ᱢᱚᱬᱮ ᱫᱤᱱ ᱫᱚ ᱱᱟᱦᱟᱜ ᱯᱩᱭᱞᱩ ᱫᱤᱱ ᱫᱚᱵᱚᱱ ᱢᱮᱛᱟᱜ ᱠᱟᱱᱟ ᱩᱢ ᱢᱟᱦᱟ ᱡᱟᱦᱟᱸ ᱦᱤᱞᱳᱜ ᱫᱚ ᱦᱟᱸᱜ ᱩᱢ ᱰᱟᱹᱵᱨᱟᱹ ᱠᱟᱛᱮᱜ ᱜᱮ ᱱᱟᱦᱟᱜ ᱤᱥᱤᱱ ᱵᱟᱥᱟᱝ ᱠᱚ ᱦᱩᱭᱩᱜᱼᱟ ᱡᱚᱜ ᱜᱩᱨᱤᱡ ᱡᱟᱦᱟᱸ ᱛᱤᱱᱟᱹᱜ ᱚᱲᱟᱜ ᱨᱮᱱᱟᱜ ᱠᱟᱹᱢᱤ ᱢᱮᱱᱟᱜ ᱛᱟᱵᱚᱱᱟ ᱟᱨ
ᱦᱮᱸ
ᱠᱚᱲᱟ ᱜᱤᱫᱽᱨᱟᱹ ᱠᱚᱣᱟᱜ ᱠᱟᱹᱢᱤ ᱫᱚ ᱡᱟᱦᱟᱸ ᱠᱟᱱᱟ ᱮᱱ ᱦᱤᱞᱳᱜ ᱫᱚ ᱱᱟᱦᱟᱜ ᱜᱚᱴ ᱴᱟᱺᱰᱤ ᱠᱚ ᱪᱟᱞᱟᱜᱼᱟ ᱱᱟᱦᱟᱜ ᱜᱚᱲ ᱴᱟᱺᱰᱤ ᱨᱮ ᱯᱩᱡᱟᱹ ᱦᱩᱭᱩᱜᱼᱟ ᱟᱨ ᱤᱱᱟᱹ ᱵᱮᱞᱟ ᱠᱷᱚᱱ ᱜᱮ ᱱᱟᱦᱟᱜ ᱟᱹᱭᱩᱵ ᱵᱮᱞᱟ ᱠᱷᱚᱱ ᱱᱟᱦᱟᱜ ᱜᱟᱹᱭ ᱡᱟᱜᱟᱣ ᱟᱨ ᱫᱚᱥᱟᱨ ᱦᱤᱞᱳᱜ ᱫᱚ ᱢᱮᱱᱟᱜᱼᱟ ᱵᱚᱸᱜᱟᱜ ᱫᱤᱱ ᱵᱚᱸᱜᱟ ᱢᱟᱦᱟ ᱡᱟᱦᱟᱸ ᱠᱚ ᱞᱟᱹᱭᱟ ᱵᱚᱸᱜᱟ ᱠᱟᱛᱮᱜ ᱡᱤᱞ ᱩᱛᱩ ᱫᱟᱠᱟ ᱦᱩᱭᱩᱜᱼᱟ ᱦᱳᱭ ᱥᱮ
ᱦᱳᱭ ᱦᱳᱭ
ᱦᱳᱭ ᱟᱨ ᱮᱱ ᱦᱤᱞᱳᱜ ᱫᱚ ᱡᱚᱢ ᱧᱩ ᱵᱟᱲᱟ ᱜᱤ ᱟᱨ ᱟᱯᱟᱱ ᱟᱹᱯᱤᱱ ᱚᱲᱟᱜ ᱨᱮᱱ ᱮᱱ ᱦᱤᱞᱳᱜ ᱫᱚ ᱵᱚᱱ ᱡᱚᱢ ᱧᱩ ᱵᱟᱲᱟᱭᱟ ᱟᱨ ᱛᱮᱥᱟᱨ ᱢᱟᱦᱟ ᱫᱚ ᱦᱟᱸᱜ ᱠᱚ ᱢᱮᱛᱟᱜ ᱠᱟᱱᱟ ᱠᱷᱩᱱᱴᱟᱹᱣ ᱢᱟᱦᱟ ᱡᱮᱢᱚᱱ ᱜᱟᱹᱭ ᱜᱟᱹᱭ ᱰᱟᱝᱨᱤ ᱵᱚᱱ ᱠᱷᱩᱱᱴᱟᱹᱣ ᱠᱚᱣᱟ ᱦᱳᱭ ᱥᱮ
ᱦᱮᱸ ᱮᱸ
ᱟᱨ ᱦᱳᱭ ᱰᱟᱝᱨᱤ ᱠᱷᱩᱱᱴᱟᱹᱣ ᱦᱩᱭᱩᱜᱼᱟ ᱟᱨ ᱠᱷᱩᱱᱴᱟᱹᱣ ᱠᱟᱛᱮᱜ ᱮᱱᱦᱤᱞᱳᱜ ᱫᱚ ᱮᱱᱮᱡ ᱦᱚᱸᱵᱚᱱ ᱮᱱᱮᱡᱼᱟ ᱟᱨ ᱚᱱᱟ ᱠᱷᱚᱡ ᱫᱚᱥᱟᱨ ᱫᱤᱱ ᱦᱳᱭ ᱯᱮᱲᱟ ᱠᱚ ᱢᱮᱥᱟ ᱠᱟᱛᱮᱜ ᱟᱨ ᱚᱱᱟ ᱠᱷᱚᱱᱚᱡ ᱫᱚᱥᱟᱨ ᱫᱤᱱ ᱫᱚ ᱦᱩᱭᱩᱜ ᱠᱟᱱᱟ ᱱᱟᱦᱟᱜ ᱡᱟᱞᱮ ᱡᱟᱦᱟᱸ ᱡᱚᱢ ᱧᱩ ᱡᱟᱞᱮ ᱟᱨ ᱵᱚᱞᱮ ᱥᱮᱨᱮᱧ ᱜᱮ ᱟᱨ ᱚᱱᱟ ᱠᱷᱚᱱ ᱫᱚᱥᱟᱨ ᱫᱤᱱ ᱫᱚ ᱦᱩᱭᱩᱜ ᱠᱟᱱᱟ ᱦᱟᱹᱠᱩ ᱠᱟᱴᱠᱚᱢ ᱡᱟᱦᱟᱸ ᱵᱚᱱ ᱞᱟᱹᱭᱟ ᱦᱟᱹᱠᱩ ᱠᱟᱴᱠᱚᱢ ᱥᱟᱶ ᱥᱟᱶᱛᱮ ᱥᱟᱠᱨᱟᱛ ᱡᱮᱢᱚᱱ ᱞᱤᱧ ᱵᱟᱲᱟᱭᱟ ᱵᱚᱞᱮ ᱥᱟᱠᱨᱟᱛ ᱫᱚ ᱱᱟᱦᱟᱜ ᱜᱚᱴᱟ ᱜᱮ ᱵᱚᱞᱮ ᱢᱤᱫ ᱫᱚᱢ ᱛᱮᱜᱮ ᱦᱩᱭᱩᱜ ᱛᱟᱵᱚᱱᱟ ᱦᱳᱭ ᱥᱮ
ᱦᱮᱸ ᱦᱮᱸ
ᱟᱨᱵᱚᱱ ᱟᱨ ᱡᱮᱢᱚᱱ ᱠᱚ ᱞᱟᱹᱭᱟ ᱥᱚᱨᱦᱟᱭ ᱫᱚ ᱪᱮᱫᱟᱜ ᱵᱚᱱ ᱵᱚᱸᱜᱟᱜᱼᱟ ᱛᱚ ᱮᱱᱠᱷᱟᱱ ᱵᱚᱱ ᱵᱟᱰᱟᱭ ᱜᱮᱭᱟ ᱥᱚᱨᱦᱟᱭ ᱫᱚ ᱢᱤᱫᱴᱮᱡ ᱵᱚᱭᱦᱟᱣᱟᱜ ᱯᱚᱨᱚᱵᱽ ᱠᱟᱱ ᱛᱟᱵᱚᱱᱟ ᱦᱳᱭᱥᱮ ᱛᱤᱱᱟᱹᱜ ᱵᱚᱭᱦᱟ ᱠᱚᱵᱚᱱ ᱜᱚᱝ ᱠᱟᱜ ᱠᱚ ᱦᱟᱸᱜ ᱫᱟᱹᱭ ᱛᱟᱠᱚ ᱵᱚᱱ ᱥᱮ ᱵᱚᱭᱦᱟ ᱛᱟᱠᱚ ᱦᱟᱸᱜ ᱱᱮᱣᱛᱟ ᱟᱹᱜᱩ ᱦᱩᱭᱩᱜ ᱠᱟᱱᱟ
ᱦᱮᱸ ᱦᱮᱸ
ᱚᱱᱟ ᱚᱱᱟ ᱵᱟᱵᱚᱛ ᱛᱮ ᱱᱟᱦᱟᱜ ᱥᱚᱨᱦᱟᱭ ᱫᱚ ᱦᱩᱭᱩᱜᱼᱟ ᱟᱞᱤᱧ ᱫᱚ ᱱᱟᱦᱟᱜ ᱥᱚᱨᱚᱴᱠᱟᱴ ᱛᱮᱞᱤᱧ ᱞᱟᱹᱭᱠᱮᱫᱟ
ᱦᱮᱸ ᱦᱮᱸ
ᱦᱳᱭ ᱟᱨ ᱜᱟᱹᱭ ᱰᱟᱝᱨᱟ ᱟᱵᱚᱣᱟᱜ ᱛᱤᱱᱟᱹᱜ ᱢᱮᱱᱟᱜᱼᱟ ᱮᱱᱛᱮᱫ ᱫᱟᱨᱮ ᱱᱟᱹᱲᱤ ᱵᱤᱨ ᱵᱩᱨᱩ ᱪᱟᱥᱵᱟᱥ ᱱᱤᱭᱮ ᱡᱟᱦᱟᱸ ᱯᱨᱟᱠᱨᱤᱛᱤᱠ ᱥᱮ ᱡᱩᱚᱲᱟᱣ ᱦᱩᱣᱟ ᱡᱮᱢᱚᱱ ᱟᱵᱚ ᱥᱚᱨᱦᱟᱭ ᱵᱚᱸᱜᱟ ᱵᱚᱱ ᱞᱟᱹᱭᱮᱫ ᱠᱟᱱᱟ ᱮ ᱡᱮᱢᱚᱱ ᱪᱟᱥᱵᱟᱥ ᱨᱟᱠᱟᱵ ᱵᱚᱱ ᱥᱚᱨᱦᱟᱭᱚᱜ ᱠᱟᱱᱟ ᱥᱮ ᱡᱮᱢᱚᱱ ᱦᱩᱲᱳᱩ ᱦᱩᱲᱩ ᱪᱮᱫ ᱞᱤᱧ ᱞᱟᱹᱭᱟ ᱦᱩᱲᱩ ᱠᱚ ᱜᱮᱫ ᱨᱟᱠᱟᱵ ᱠᱟᱛᱮ ᱛᱚ ᱢᱟᱲᱟᱝ ᱫᱚ ᱦᱟᱸᱜ ᱦᱩᱭᱩᱜ ᱠᱟᱱᱟ ᱵᱚᱭᱦᱟ ᱵᱩᱦᱤᱱᱟᱜ ᱤᱱᱟᱹ ᱛᱟᱭᱱᱚᱢ ᱦᱩᱭᱩᱜ ᱠᱟᱱᱟ ᱜᱟᱹᱭ ᱰᱟᱺᱝᱨᱤᱭᱟᱜ ᱦᱮᱸᱥᱮ
ᱦᱮᱸ ᱦᱮᱸ
ᱦᱳᱭ
ᱚᱱᱟ ᱛᱮᱜ ᱥᱚᱨᱦᱟᱭ ᱵᱚᱸᱜᱟ ᱦᱚᱸ ᱱᱟᱦᱮᱞ ᱠᱚ ᱟᱬᱜᱚᱢ ᱠᱚ ᱚᱱᱟ ᱠᱚᱦᱚᱸ ᱵᱚᱱ ᱥᱤᱸᱫᱩᱨ ᱴᱤᱰᱤᱜᱟᱜᱼᱟ
ᱦᱳᱭ ᱦᱳᱭ ᱚᱱᱮᱞᱤᱧ ᱞᱟᱹᱭ ᱠᱮᱫ ᱞᱮᱠᱟ ᱦᱩᱲᱩ ᱢᱟᱱᱮ ᱟᱨ ᱜᱟᱹᱭ ᱰᱟᱺᱝᱨᱤ ᱠᱚ ᱦᱩᱭᱱᱟ ᱚᱱᱟᱨᱮ ᱢᱮᱥᱟ ᱦᱳᱭ ᱱᱟᱣᱟ ᱜᱩᱲᱩ ᱱᱟᱣᱟ ᱦᱩᱲᱩ ᱜᱮᱞᱮ ᱨᱮᱱᱟᱜ ᱦᱚᱞᱚᱝ ᱦᱳᱭ ᱟᱨ ᱟᱭᱢᱟ ᱞᱮᱠᱟᱱ ᱡᱟᱭᱜᱟᱨᱮ ᱵᱚᱞᱮ ᱥᱟᱱᱟᱢ ᱢᱤᱫ ᱜᱮᱵᱚᱱ ᱥᱚᱨᱦᱟᱭᱚᱜᱼᱟ ᱢᱮᱱᱠᱷᱟᱱ ᱱᱟᱦᱟᱜ ᱛᱷᱚᱲᱟ ᱧᱩᱛᱩᱢ ᱠᱚᱜᱮ ᱥᱮ ᱞᱟᱹᱭ ᱟᱵᱚᱱ ᱱᱟᱦᱟᱜ ᱚᱱᱟᱜᱤ ᱵᱷᱮᱜᱟᱨ ᱵᱷᱮᱜᱟᱨ ᱦᱩᱭᱩᱜ ᱛᱟᱵᱚᱱᱟ ᱦᱳᱭᱥᱮ ᱟᱨ ᱵᱟᱝᱠᱷᱟᱱ ᱱᱟᱦᱟᱜ, ᱫᱚ ᱡᱚᱛᱚ ᱜᱮ ᱯᱟᱪᱮᱡ ᱥᱚᱢᱟᱱ ᱜᱮᱛᱟᱵᱚᱱᱟ ᱦᱳᱭᱥᱮ
ᱦᱮᱸ ᱥᱚᱢᱟᱱ ᱫᱚ ᱥᱚᱢᱟᱱ ᱜᱮᱛᱟ ᱵᱚᱱᱟ, ᱟᱫᱚ ᱡᱟᱭᱜᱟ ᱰᱤᱦᱟᱹ, ᱰᱤᱦᱟᱹ ᱦᱤᱥᱟᱹᱵ ᱞᱮᱠᱟ ᱟᱫᱚ ᱚᱱᱮ ᱡᱟᱦᱟᱸᱻ ᱟᱵᱮᱱ ᱵᱮᱱ ᱢᱮᱱ ᱠᱮᱫᱟ ᱥᱚᱨᱦᱟᱭ ᱚᱠᱚᱭ ᱫᱚ ᱥᱚᱨᱦᱟᱭ ᱵᱚᱸᱜᱟ ᱚᱠᱚᱭ ᱫᱚ ᱤᱱᱟᱹ ᱯᱩᱥ ᱵᱚᱸᱜᱟ
ᱦᱳᱭ ᱦᱳᱭ ᱚᱱᱮ ᱤᱱᱟᱹ ᱞᱟᱦᱟ ᱛᱟᱭᱱᱚᱢᱚᱜᱼᱟ ᱦᱮᱸ ᱵᱟᱝᱠᱷᱟᱱ ᱡᱚᱛᱚ ᱯᱩᱡᱟᱹ ᱠᱚ ᱛᱤᱱᱟᱹᱜ ᱢᱮᱱᱟᱜ ᱛᱟᱵᱚᱱᱟ ᱪᱚᱰᱚᱨ ᱠᱚ ᱚᱱᱟ ᱠᱚᱫᱚ ᱱᱟᱦᱟᱜ ᱡᱚᱛᱚ ᱥᱚᱢᱟᱱ ᱜᱮᱛᱟᱵᱚᱱᱟ
ᱦᱮᱸ ᱢᱤᱫ ᱜᱮᱛᱟ ᱵᱚᱱᱟ ᱟᱫᱚ ᱦᱟᱸᱜ ᱡᱟᱦᱟᱸ ᱞᱮᱠᱟᱵᱤᱱ ᱞᱟᱹᱭ ᱠᱮᱫᱟ ᱚᱱᱠᱟᱜ ᱜᱮ ᱦᱟᱸᱜ ᱟᱫᱚ ᱟᱞᱮ ᱱᱚᱛᱮ ᱠᱚᱥ ᱦᱟᱸᱜ ᱥᱚᱨᱦᱟᱭ ᱵᱚᱸᱜᱟ ᱨᱮᱜᱮ ᱦᱩᱭᱩᱜᱼᱟ ᱡᱮᱢᱚᱱ ᱵᱟᱝᱞᱟ ᱛᱮᱠᱚ ᱤᱭᱟᱹᱭᱟ ᱦᱤᱥᱟᱹᱵᱟ ᱚᱝᱠᱟ ᱯᱟᱸᱪ ᱪᱷᱚᱭ ᱦᱟᱸᱜ ᱥᱚᱦᱚᱨᱟᱭ ᱵᱚᱸᱜᱟ ᱨᱮᱱᱟᱜ ᱛᱚ ᱚᱱᱠᱟ ᱫᱚᱥᱟᱨ ᱛᱮ ᱦᱳᱭ ᱟᱨ ᱦᱟᱸᱜ ᱱᱚᱛᱮ ᱫᱚ ᱦᱟᱸᱜ ᱚᱱᱮ ᱡᱟᱦᱟᱸ ᱵᱚᱸᱜᱟ ᱦᱤᱞᱳᱜ ᱡᱟᱦᱟᱸ ᱵᱚᱱ ᱞᱟᱹᱭ ᱮᱫᱟ ᱚᱱᱟ ᱢᱟ ᱡᱚᱛᱚ ᱦᱚᱲ ᱜᱮᱵᱚᱱᱻ ᱪᱚᱰᱚᱨᱟ, ᱵᱚᱸᱜᱟ ᱵᱩᱨᱩᱭᱟᱵᱚᱱ
ᱦᱳᱭ
ᱟᱫᱚ ᱦᱟᱸᱜ ᱧᱩᱢ ᱦᱟᱞᱟᱝ ᱛᱟᱦᱮᱱᱟᱛᱚ, ᱚᱲᱟᱜ ᱠᱚᱦᱚᱸ ᱧᱩᱢ ᱠᱟᱜᱼᱟᱢ ᱵᱩᱦᱩ ᱠᱤᱪᱷᱩ ᱜᱮ ᱛᱟᱦᱮᱱᱟ ᱩᱱ ᱥᱚᱢ ᱥᱚᱢᱚᱭ ᱫᱚ ᱟᱫᱚ, ᱵᱚᱭᱦᱟ ᱢᱤᱥᱤ ᱡᱟᱦᱟᱸᱭ ᱜᱮ ᱡᱟᱦᱟᱸᱨᱮ ᱵᱟᱯᱞᱟ ᱠᱟᱜ ᱠᱚ ᱜᱚᱝ ᱠᱟᱜ ᱠᱚ ᱛᱮᱧᱟᱝ ᱛᱟᱠᱚ, ᱠᱩᱢᱟᱹᱝ ᱛᱟᱠᱚ ᱡᱚᱛᱚ ᱠᱚ ᱦᱤᱡᱩᱜᱼᱟ ᱩᱱᱚᱥᱚᱢᱚᱭ ᱥᱚᱢᱚᱭ ᱫᱚ ᱚᱲᱟᱜ ᱮᱠᱫᱚᱢ ᱯᱮᱨᱮᱡ ᱪᱟᱵᱟ ᱠᱚᱜᱼᱟ, ᱮᱱᱦᱤᱞᱳᱜ ᱫᱚ ᱟᱫᱚ ᱚᱱᱟ ᱠᱚᱫᱚ ᱦᱟᱸᱜ ᱫᱚ, ᱱᱤᱡᱮ ᱦᱚᱸ ᱵᱟᱡᱟᱨ ᱥᱚᱦᱚᱨ ᱨᱮ ᱛᱟᱦᱮᱸ ᱦᱩᱭ ᱠᱟᱱᱟ ᱚᱞᱚᱜ ᱯᱟᱲᱦᱟᱜ ᱫᱤᱠ ᱛᱤᱠ ᱛᱮᱜᱮ ᱠᱟᱹᱢᱤ ᱠᱚ ᱫᱤᱠ ᱫᱤᱭᱮ ᱛᱚ ᱚᱱᱠᱟ ᱠᱤᱪᱷᱩ ᱢᱤᱫ ᱵᱟᱨ ᱥᱚᱨᱦᱟᱭ ᱠᱚᱫᱚ ᱦᱟᱸᱜ ᱵᱟᱝ ᱧᱮᱞ ᱦᱩᱭ ᱵᱟᱲᱟ ᱟᱠᱟᱱᱟ ᱩᱱᱟᱹᱜ ᱫᱚ ᱵᱟᱨ ᱯᱮ ᱫᱷᱟᱣ ᱜᱮ ᱪᱟᱣ ᱵᱟᱲᱟ ᱦᱩᱭ ᱟᱠᱟᱱᱟ ᱟᱹᱛᱩ ᱚᱲᱟᱜ ᱦᱚᱸ
ᱟᱪ ᱪᱷᱟ ᱟᱯᱮᱥᱱ ᱫᱚ, ᱫᱤᱥᱚᱢ ᱥᱚᱦᱚᱨᱟᱭ ᱢᱮᱱ ᱛᱮᱫᱚ ᱢᱮᱱᱟᱜ ᱟᱥᱮ ᱵᱟᱝ ᱡᱟᱦᱟᱸ ᱵᱚᱱ ᱞᱟᱹᱭᱟ ᱤᱥᱠᱩᱞ, ᱠᱚᱞᱮᱡᱽ ᱠᱚᱨᱮ ᱵᱚᱱ ᱱᱮᱰᱟ ᱠᱟᱛᱮᱫ ᱵᱚᱱ ᱢᱟᱱᱟᱣ ᱛᱟᱦᱮᱱᱟ ᱡᱮᱢᱚᱱ ᱟᱭᱢᱟᱻ ᱚᱞᱚᱜ ᱦᱳᱭ ᱚᱞᱚᱜ ᱜᱤᱫᱽᱨᱟᱹ ᱠᱚ ᱵᱟᱨᱦᱮ ᱠᱚᱨᱮ ᱵᱚᱱ ᱛᱟᱦᱮᱱ ᱠᱟᱱᱟ ᱟᱫᱚ
ᱦᱮᱸ
ᱟᱜ ᱟᱵᱚᱣᱟᱜ ᱥᱚᱨᱦᱟᱭ ᱢᱟ ᱱᱟᱦᱟᱜ ᱢᱮᱱᱟᱜ ᱜᱮᱭᱟ ᱦᱮᱸᱥᱮ
ᱦᱩᱸ ᱦᱩᱸ ᱦᱩᱸ
ᱦᱳᱭ, ᱟᱫᱚ ᱚᱱᱟ ᱟᱯᱮᱥᱱ ᱯᱮ ᱢᱟᱱᱟᱣ ᱛᱟᱦᱮᱱᱟ ᱥᱮ ᱵᱟᱝ
ᱱᱚᱛᱮ ᱫᱚ ᱵᱟᱝ ᱢᱟᱱᱟᱣ ᱠᱟᱱᱟ, ᱟᱸᱡᱚᱢ ᱫᱚ ᱟᱸᱡᱚᱢ ᱠᱟᱱᱟ
ᱦᱳᱭ
ᱢᱮᱱᱠᱷᱟᱱ ᱚᱱᱠᱟ ᱫᱚ ᱪᱟᱞᱟᱣ ᱵᱟᱲᱟ ᱦᱚᱸ ᱵᱟᱝ ᱦᱩᱭ ᱠᱟᱱᱟ ᱟᱫᱚ ᱟᱹᱛᱩ ᱠᱚᱨᱮᱜ ᱜᱮᱛᱚ ᱦᱩᱭᱩᱜᱼᱟ, ᱟᱹᱛᱩ ᱰᱤᱦᱚᱛ ᱠᱚᱨᱮᱜ ᱜᱮ ᱩᱱᱟᱹᱜ ᱫᱚ ᱦᱟᱱᱛᱮ ᱱᱟᱛᱮ ᱫᱚ ᱪᱟᱞᱟᱣ ᱠᱚᱫᱚ ᱵᱟᱝ ᱦᱩᱭ ᱟᱠᱟᱱᱟ
ᱟᱪ ᱪᱷᱟ ᱟᱪ ᱪᱷᱟ ᱛᱟᱦᱚᱞᱮ ᱟᱹᱞᱤᱧ ᱞᱤᱧ ᱞᱟᱹᱭᱮᱼᱟ ᱠᱤ, ᱟᱞᱮ ᱥᱮᱱ ᱫᱚ ᱱᱟᱦᱟᱜ ᱫᱤᱥᱚᱢ ᱥᱚᱨᱦᱟᱭ ᱤᱥᱠᱩᱞ ᱠᱚᱞᱮᱡᱽ ᱨᱤᱱ ᱠᱩᱲᱤ ᱜᱤᱫᱽᱨᱟᱹ ᱠᱚᱲᱟ ᱜᱤᱫᱽᱨᱟᱹ ᱛᱤᱱᱟᱹᱜ ᱡᱩᱣᱟᱹᱱ ᱠᱚ ᱢᱮᱱᱟᱜ ᱵᱚᱱᱟ ᱚᱱᱟ ᱫᱚ ᱱᱟᱦᱟᱜᱻ ᱱᱮᱰᱟ ᱠᱟᱛᱮ ᱛᱮᱫ ᱵᱚᱱ ᱢᱟᱱᱟᱣᱮᱫ ᱠᱟᱱ ᱜᱮᱭᱟ ᱟᱨ ᱪᱮᱫ ᱞᱮᱠᱟ ᱚᱲᱟᱜ ᱨᱮᱵᱚᱱ ᱵᱚᱸᱜᱟ ᱵᱩᱨᱩᱭᱮᱫ ᱛᱮ ᱛᱟᱦᱮᱱᱟ ᱚᱱᱠᱟ ᱜᱮ ᱦᱟᱸᱜ ᱱᱚᱰᱮ ᱦᱚᱸᱵᱚᱱ ᱩᱫᱩᱜᱟ ᱡᱮᱢᱚᱱ ᱜᱚᱴ ᱴᱟᱺᱰᱤ ᱫᱚ ᱱᱟᱦᱟᱜ ᱚᱱᱠᱟ ᱡᱮᱢᱚᱱᱻ ᱦᱟᱭ ᱤᱥᱠᱩᱞ ᱛᱟᱦᱮᱱ ᱠᱟᱱᱟ ᱟᱨ ᱠᱚᱞᱮᱡᱽ ᱛᱟᱦᱮᱱ ᱠᱟᱱᱟ ᱡᱮᱢᱚᱱ ᱞᱤᱧ ᱞᱟᱹᱭᱟᱻ ᱞᱟᱹᱴᱩ ᱠᱚᱞᱮᱡᱽ ᱠᱟᱱᱟ ᱦᱮᱸ
ᱦᱮᱸ ᱦᱮᱸ
ᱛᱚ ᱚᱱᱟ ᱱᱟᱦᱟᱜ ᱟᱞᱮᱫᱚ ᱠᱩᱲᱤ ᱜᱤᱫᱽᱨᱟᱹᱣᱟᱜ ᱠᱚᱞᱮᱡᱽ ᱦᱟᱸᱜ ᱢᱮᱱᱟᱜᱼᱟ ᱢᱤᱫ ᱴᱤᱡ ᱟᱨ ᱠᱚᱲᱟ ᱜᱤᱫᱽᱨᱟᱹ ᱠᱩᱲᱤ ᱜᱤᱫᱽᱨᱟᱹ ᱢᱤᱫ ᱴᱤᱡ ᱫᱚ ᱢᱮᱱᱟᱜᱼᱟ ᱵᱟᱱᱟᱨ ᱜᱮ
ᱦᱮᱸ
ᱟᱫᱚᱻ ᱚᱱᱮ ᱚᱱᱮ ᱚᱱᱠᱟ ᱢᱤᱞᱟᱹᱣ ᱠᱟᱛᱮᱜ ᱵᱚᱞᱮ ᱱᱮᱰᱟ ᱠᱟᱛᱮᱜ ᱞᱮ ᱢᱟᱱᱟᱣ ᱛᱟᱦᱮᱱᱟ ᱡᱟᱦᱟᱸ ᱚᱱᱟ ᱫᱚ ᱡᱟᱱᱩᱣᱟᱨᱤ ᱚᱱᱟ ᱫᱚ ᱵᱟᱝ ᱦᱟᱱᱛᱮ ᱱᱟᱛᱮᱜ ᱛᱟᱞᱮᱭᱟ ᱫᱤᱱ ᱫᱚ ᱢᱟᱱᱮ ᱯᱟᱸᱪ ᱡᱟᱱᱩᱣᱟᱨᱤ ᱠᱷᱚᱡ ᱮᱦᱚᱵᱚᱜ ᱠᱟᱱᱟ ᱟᱫᱚ, ᱟᱞᱮ ᱴᱚᱴᱷᱟ ᱫᱚ ᱛᱤᱱᱟᱹᱜ ᱡᱤᱞᱟ ᱨᱮ ᱠᱚᱞᱮᱡᱽ ᱢᱤᱱᱟᱜ-ᱟ ᱩᱱᱟᱹᱜ ᱡᱤᱞᱟ ᱨᱮᱠᱚ ᱢᱟᱱᱟᱣ ᱛᱟᱦᱮᱱᱟ᱾
ᱦᱩᱸ ᱫᱤᱥᱚᱢ ᱥᱚᱨᱦᱟᱭ ᱫᱤᱥᱚᱢ ᱥᱚᱨᱦᱟᱭ ᱢᱮᱱᱛᱮᱫᱚ ᱦᱟᱸᱜ ᱚᱱᱛᱮ ᱫᱚ ᱦᱟᱸᱜ ᱤᱥᱠᱩᱞ ᱠᱚᱞᱮᱡᱽ ᱠᱚᱨᱮ ᱡᱟᱦᱟᱸ ᱢᱮᱥᱟ ᱢᱤᱥᱤ ᱠᱟᱛᱮᱫ ᱠᱚᱨᱟᱜ ᱢᱟᱱᱟᱜᱼᱟ, ᱚᱱᱟ ᱜᱮᱛᱚ ᱠᱚ ᱢᱮᱱᱫᱟ
ᱦᱚᱭ ᱦᱚᱭ ᱦᱚᱭ ᱦᱚᱭ
ᱟᱨ ᱱᱚᱛᱮ ᱫᱚ ᱢᱟᱱᱮ